ᱚᱠᱟ
ᱦᱮᱸ ᱮᱱᱠᱟ ᱟᱸᱡᱚᱢᱚᱜ ᱠᱟᱱᱟ ᱦᱮᱸ ᱦᱮᱸ ᱱᱤᱛᱚᱜ ᱟᱸᱡᱚᱢᱚᱜ ᱠᱟᱱᱟ ᱤᱧᱟᱹᱜ ᱟᱸᱡᱚᱢᱚᱜ ᱠᱟᱱᱟ
ᱦᱟᱜ ᱦᱮᱸ ᱟᱸᱡᱚᱢ ᱤᱫᱟᱹᱧ ᱵᱟᱦᱮᱨ ᱠᱷᱚᱱ ᱡᱟᱦᱟᱸᱱᱟᱜ ᱟᱣᱟᱡ ᱠᱚ ᱵᱟᱝ ᱦᱤᱡᱩᱜ ᱠᱟᱱᱟ ᱛᱚ
ᱵᱟᱝᱜᱮ ᱵᱟᱝᱜᱮ ᱮᱠᱫᱚᱢ ᱠᱤᱞᱤᱭᱟᱨ ᱟᱸᱡᱚᱢᱚᱜ ᱠᱟᱱᱟ
ᱟᱪ ᱪᱷᱟ ᱛᱟᱦᱮᱞᱮ ᱱᱤᱛᱚᱜ ᱫᱚ ᱪᱮᱫ ᱠᱚᱢ ᱪᱤᱠᱟᱹᱭ ᱮᱫᱟ
ᱟᱸ ᱱᱤᱛᱚᱜ ᱫᱚ ᱱᱚᱜᱼᱚᱭ ᱮᱯ ᱨᱮᱜᱮ ᱠᱟᱹᱢᱤ ᱦᱩᱭᱩᱜ ᱠᱟᱱ ᱛᱟᱦᱮᱸᱜ ᱡᱚᱛᱚ ᱠᱟᱹᱢᱤ ᱥᱟᱹᱛ ᱵᱟᱲᱟ ᱠᱟᱛᱮᱜ ᱟᱫᱚ ᱤᱧᱟᱹᱜ ᱢᱟ ᱴᱟᱥ ᱠᱚᱢᱯᱤᱴ ᱠᱟᱱᱟ ᱤᱧ ᱫᱚ ᱵᱟᱹᱧ ᱠᱚᱞ ᱫᱟᱲᱮ ᱟᱠᱚ ᱠᱟᱱᱟ ᱢᱤᱫᱴᱮᱱ ᱵᱟᱹᱠᱤ ᱛᱟᱦᱮᱸ ᱫᱚ ᱢᱤᱫ ᱦᱚᱲᱤᱧ ᱠᱚᱞ ᱟᱫᱮᱭᱟ ᱟᱫᱚ ᱪᱟᱵᱟᱭᱮᱱ ᱛᱱᱟ
ᱟᱪᱪᱷᱟ ᱟᱹᱰᱤ ᱱᱟᱯᱟᱭ ᱦᱮᱸᱥᱮ ᱛᱟᱨᱯᱚᱨᱮ ᱱᱟᱱᱟᱜ ᱮᱸ ᱤᱥᱤᱱ ᱵᱟᱥᱟᱝ ᱡᱚᱢ ᱧᱩ ᱱᱚᱣᱟ ᱠᱚᱫᱚ ᱦᱩᱭᱮᱱ ᱜᱮᱭᱟ ᱱᱟᱜ
ᱦᱮᱸ ᱚᱱᱟ ᱠᱚᱫᱚ ᱦᱩᱭᱮᱱ ᱜᱮᱭᱟ ᱟᱯᱮ ᱜᱮ ᱱᱤᱭᱟᱹ ᱜᱷᱟᱹᱲᱤᱡ
ᱦᱮᱸ ᱟᱞᱮ ᱦᱚᱸ ᱡᱚᱢ ᱠᱚ ᱤᱥᱤᱱ ᱵᱟᱥᱟᱝ ᱠᱚᱫᱚ ᱦᱩᱭ ᱟᱠᱟᱱᱟ ᱛᱚ ᱡᱚᱢ ᱧᱩ ᱤᱫᱤ ᱠᱟᱛᱮ ᱜᱮ ᱠᱟᱹᱴᱤᱡ ᱜᱟᱞᱢᱟᱨᱟᱜ ᱦᱩᱭᱩᱜᱳᱼᱟ ᱥᱮ ᱪᱮᱫ ᱮᱢ ᱞᱟᱹᱭᱮᱫᱟ
ᱦᱮᱸ ᱦᱮᱸ ᱪᱮᱫᱟᱜ ᱵᱟᱝ
ᱮ ᱟᱹᱰᱤ ᱥᱮ ᱱᱟᱱᱟ ᱞᱮᱠᱟᱱᱟᱜ ᱡᱚᱢ ᱧᱩ ᱠᱚ ᱵᱷᱮᱜᱟᱨ ᱵᱷᱮᱜᱟᱨ ᱠᱚ ᱦᱩᱭᱩᱜ ᱜᱮᱭᱟ ᱛᱚ ᱟᱯᱮᱥᱮᱫ ᱦᱚᱸ ᱢᱤᱫ ᱫᱤᱱ ᱛᱤᱱ ᱫᱷᱟᱣ ᱯᱮ ᱤᱥᱤᱱᱟ ᱟᱨ ᱡᱟᱹᱥᱛᱤ ᱠᱟᱭᱛᱮ ᱪᱮᱫ ᱪᱮᱫ ᱯᱮ ᱡᱚᱢ ᱜᱮᱭᱟ ᱢᱤᱫ ᱵᱟᱨᱭᱟᱢ ᱞᱟᱹᱭ ᱥᱟᱰᱮ ᱞᱮᱠᱷᱟᱱ ᱱᱟᱯᱟᱭ ᱠᱚᱜᱼᱟ
ᱟᱪᱪᱷᱟ ᱦᱮᱸ ᱦᱮᱸ ᱮᱸ ᱜᱚᱴᱟ ᱥᱮᱫ ᱞᱮᱠᱟ ᱜᱮ ᱟᱞᱮ ᱥᱮᱫ ᱦᱚᱸ ᱚᱱᱠᱟᱜᱮ ᱮ ᱻᱯᱮ ᱫᱷᱟᱣ ᱫᱚᱠᱚ ᱤᱥᱤᱱ ᱫᱚᱠᱚ ᱤᱥᱤᱱ ᱜᱮᱭᱟ ᱟᱫᱚ ᱤᱧ ᱫᱚ ᱯᱮ ᱫᱷᱟᱣ ᱠᱷᱚᱱ ᱫᱚ ᱡᱟᱹᱥᱛᱤ ᱤᱥᱤᱱ ᱦᱩᱭᱩᱜ ᱛᱤᱧᱟᱹ ᱦᱮᱸ ᱦᱮᱸ ᱱᱚᱣᱟ ᱚᱱᱟ ᱫᱚ ᱚᱱᱟ ᱠᱷᱟᱹᱛᱤᱨ ᱛᱮ ᱪᱮᱫᱟᱜ ᱥᱮ ᱩ ᱟᱸ ᱥᱮᱛᱟᱜ ᱵᱮᱲᱟ ᱚᱲᱟᱜ ᱨᱮᱧ ᱛᱟᱦᱮᱱᱟ ᱛᱟᱯᱚᱨᱮ ᱤᱱᱟᱹ ᱛᱟᱭᱱᱚᱢ ᱫᱚ ᱥᱮᱛᱟᱜ ᱵᱮᱲᱟ ᱡᱩᱫᱤ ᱡᱩᱫᱤ ᱥᱚᱢᱚᱭ ᱦᱩᱭᱩᱜ ᱛᱤᱧᱟᱹ ᱞᱚᱜᱚᱱ ᱵᱮᱨᱮᱫ ᱠᱟᱛᱮ ᱡᱚᱛᱚ ᱠᱟᱹᱢᱤ ᱦᱚᱨᱟ ᱠᱚ ᱥᱟᱹᱛ ᱵᱟᱲᱟ ᱦᱩᱭ ᱞᱮᱱᱠᱷᱟᱱ ᱚᱲᱟᱜ ᱨᱮᱧ ᱤᱥᱤᱱᱟ ᱟᱨ ᱵᱟᱝᱠᱷᱟᱱ ᱫᱚ ᱱᱚᱝᱠᱟ ᱡᱟᱦᱟᱱᱟᱜ ᱜᱮ ᱵᱟᱦᱨᱮ ᱠᱷᱚᱱ ᱟᱹᱜᱩ ᱠᱟᱛᱮ ᱡᱚᱢ ᱵᱟᱲᱟ ᱦᱩᱭᱩᱜᱼᱟ ᱟᱨᱠᱤ ᱦᱮᱸ ᱠᱷᱟᱹᱡᱟᱹᱲᱤ ᱠᱚ ᱛᱟᱵᱮᱱ ᱠᱚ ᱟᱨ ᱤᱱᱟᱹ ᱛᱟᱭᱱᱚᱢ ᱫᱚ ᱟᱸ ᱫᱚᱥᱴᱟ ᱠᱷᱚᱱᱟᱜ ᱪᱟᱨᱴᱟ ᱦᱟᱹᱵᱤᱡ ᱫᱚ ᱠᱚᱞᱮᱡᱽ ᱠᱮᱱᱴᱤᱱ ᱢᱮᱱᱟᱜ ᱛᱟᱞᱮᱭᱟ ᱛᱚ ᱚᱸᱰᱮ ᱚᱸᱰᱮ ᱠᱮᱱᱴᱤᱱ ᱪᱟᱞᱟᱣ ᱦᱩᱭᱩᱜ ᱠᱟᱱᱟ ᱦᱮᱸ ᱟᱫᱚ ᱠᱮᱱᱴᱤᱱ ᱨᱮ ᱤᱥᱤᱱ ᱵᱟᱥᱟᱝ ᱫᱚ ᱯᱩᱨᱟᱹ ᱫᱤᱱ ᱵᱷᱳᱨ ᱜᱮ ᱤᱥᱤᱱ ᱵᱟᱥᱟᱝ ᱦᱩᱭᱩᱜᱼᱟ ᱥᱮ ᱚᱱᱟ ᱫᱚ ᱠᱟᱹᱢᱤ ᱠᱟᱹᱢᱤ ᱠᱟᱱᱟ ᱟᱨᱠᱤ ᱦᱮᱸ ᱟᱨ ᱤᱱᱟᱹ ᱛᱟᱭᱚᱢ ᱟᱹᱭᱩᱵ ᱟᱹᱭᱩᱵ ᱫᱚ ᱚᱱᱠᱟᱜ ᱜᱮ ᱡᱩᱫᱤ ᱫᱤᱱ ᱠᱷᱚᱱ ᱡᱟᱦᱟᱸᱱᱟᱜ ᱨᱩᱣᱟᱹᱲ ᱦᱤᱡᱩᱜᱼᱟ ᱚᱱᱟ ᱠᱚᱛᱮ ᱜᱮ ᱰᱤᱱᱟᱨ ᱵᱟᱲᱟ ᱦᱩᱭᱩᱜᱼᱟ ᱟᱹᱭᱩᱵ ᱵᱮᱲᱟ ᱡᱚᱢ ᱦᱩᱭᱩᱜᱼᱟ ᱟᱨ ᱵᱟᱝᱠᱷᱟᱱ ᱫᱚ ᱚᱲᱟᱜ ᱨᱮᱜᱮ ᱵᱮᱱᱟᱣ ᱦᱩᱭᱩᱜᱼᱟ
ᱟᱪᱪᱷᱟ ᱴᱷᱤᱠ ᱴᱷᱤᱠ ᱴᱷᱤᱠ ᱜᱮᱭᱟ ᱦᱮᱸ ᱥᱮ ᱟᱢ ᱡᱟᱦᱟᱸ ᱞᱮᱠᱟᱢ ᱞᱟᱹᱭ ᱠᱮᱫ ᱦᱟᱸᱜ ᱠᱚᱴᱟ ᱥᱮᱫ ᱜᱮ ᱱᱟᱜ ᱫᱟᱠᱟ ᱫᱚ ᱛᱟᱦᱮᱱ ᱠᱟᱱ ᱜᱮᱭᱟ ᱦᱮᱸ ᱥᱮ ᱟᱫᱚ ᱤᱥᱤᱱ ᱵᱟᱥᱟᱝ ᱡᱩᱫᱤᱢ ᱞᱟᱹᱭ ᱟᱞᱮ ᱥᱮᱫ ᱫᱚ ᱱᱟᱜ ᱵᱟᱨ ᱫᱷᱟᱣ ᱠᱚ ᱤᱥᱤᱱ-ᱟ ᱦᱮᱸ ᱥᱮ
ᱟᱪᱪᱷᱟ
ᱢᱤᱫ ᱫᱷᱟᱣ ᱫᱚ ᱥᱮᱛᱟᱜ ᱨᱮᱠᱚ ᱤᱥᱤᱱ ᱠᱮᱫ ᱜᱮ ᱟᱨ ᱢᱤᱫ ᱫᱷᱟᱣ ᱫᱚ ᱮᱫ ᱠᱤᱫᱩᱵ ᱡᱚᱢ ᱞᱟᱹᱜᱤᱫ
ᱦᱮᱸ ᱦᱮᱸ ᱦᱮᱸ
ᱡᱚᱢ ᱞᱟᱹᱜᱤᱫ ᱟᱫᱚ ᱩᱛᱩ ᱞᱮᱠᱟᱛᱮᱫᱚ ᱡᱟᱹᱥᱛᱤ ᱠᱟᱭᱛᱮ ᱱᱚᱝᱠᱟ ᱥᱚᱵᱽᱡᱤ ᱠᱚᱜᱮ ᱛᱟᱦᱮᱱ ᱜᱮᱭᱟ ᱟᱨ ᱮᱫ ᱫᱟᱹᱞ ᱦᱚᱸᱜ ᱱᱚᱣᱟᱜ ᱜᱮ ᱟᱨ ᱡᱮᱞ ᱦᱟᱹᱠᱩ ᱨᱮ ᱡᱩᱫᱤᱢ ᱞᱟᱹᱭ-ᱟ ᱟᱞᱮ ᱱᱟᱜ ᱵᱮᱝᱜᱚᱞ ᱨᱮᱞᱮ ᱯᱟᱲᱟᱜ ᱟ ᱛᱚ ᱡᱟᱹᱥᱛᱤ ᱠᱟᱹᱭ ᱛᱮ ᱯᱮᱲᱟ ᱠᱚᱠᱚ ᱦᱮᱡ ᱞᱮᱱᱠᱷᱟᱱ ᱦᱟᱹᱠᱩ ᱜᱮ ᱡᱟᱹᱥᱛᱤ ᱠᱟᱭᱛᱮ ᱦᱩᱭᱩᱜᱼᱟ ᱱᱚᱛᱮ ᱟᱞᱮ ᱱᱚᱛᱮ ᱫᱚ ᱟᱯᱮ ᱥᱮᱫ ᱫᱚ ᱱᱚᱝᱠᱟ ᱯᱮᱲᱟ ᱯᱟᱹᱲᱦᱟᱶ ᱠᱚᱠᱚ ᱦᱮᱡ ᱞᱮᱱᱠᱷᱟᱱ ᱪᱮᱫ ᱠᱚ ᱤᱥᱤᱱ ᱵᱟᱥᱟᱝ ᱠᱮᱭᱟ ᱯᱮ
ᱟᱞᱮ ᱫᱚ ᱡᱟᱹᱥᱛᱤ ᱫᱚ ᱟ ᱡᱮᱞ ᱜᱮ ᱤᱥᱤᱱ ᱤᱥᱤ ᱱᱟᱠᱚ ᱟᱨᱠᱤ ᱟᱨ ᱦᱟᱹᱠᱩ ᱫᱚ ᱤᱥᱤᱱ ᱟᱠᱚ ᱡᱩᱫᱤ ᱦᱟᱴ ᱫᱤᱱ ᱛᱟᱦᱮᱱᱟ ᱟᱨᱠᱤ ᱦᱟᱴ ᱫᱤᱱ ᱦᱩᱭ ᱞᱮᱱᱠᱷᱟᱱ ᱦᱟᱹᱠᱩ ᱟᱹᱜᱩ ᱠᱟᱛᱮ ᱫᱚᱠᱚ ᱤᱥᱤᱱ ᱜᱮᱭᱟ ᱠᱚ ᱟᱨ ᱵᱟᱝᱠᱷᱟᱱ ᱫᱚ ᱚᱱᱠᱟ ᱯᱮᱲᱟ ᱦᱮᱡ ᱢᱟᱱᱮ ᱫᱚ ᱡᱤᱞ ᱜᱮ ᱠᱚ ᱡᱟᱹᱥᱛᱤ ᱠᱚ ᱤᱥᱤᱱ ᱟᱠᱚ
ᱟᱪᱪᱷᱟ
ᱟᱜ ᱟᱨ ᱡᱟᱦᱟᱸᱭ ᱡᱤᱞ ᱠᱚ ᱵᱟᱠᱚ ᱡᱚᱢ ᱟ ᱩᱱᱠᱩ ᱞᱟᱹᱜᱤᱫ ᱫᱚ ᱮ ᱯᱟᱱᱤᱨ ᱩᱛᱩ ᱦᱩᱭᱩᱜᱼᱟ ᱟᱨᱠᱤ
ᱟᱪᱪᱷᱟ ᱴᱷᱤᱠ ᱜᱮ ᱦᱮᱸ ᱥᱮ ᱟᱫᱚ ᱱᱟᱜ ᱯᱚᱨᱚᱵᱽ ᱠᱚᱨᱮᱫ ᱡᱩᱫᱤ ᱵᱚᱱ ᱧᱮᱞ ᱟ ᱛᱚᱠᱷᱚᱱ ᱫᱚ ᱟᱵᱚᱣᱟᱜ ᱟᱨᱚ ᱮᱴᱟᱜ ᱮᱴᱟᱜᱟᱜ ᱞᱟᱠᱪᱟᱨ ᱨᱮᱱᱟᱜ ᱤᱥᱤᱱ ᱵᱟᱥᱟᱝᱟᱜ ᱱᱚᱝᱠᱟᱱᱟᱜ ᱢᱮᱱᱟᱜᱼᱟ ᱡᱚᱢᱟᱜ ᱠᱚ ᱚᱱ ᱚᱱᱠᱟᱱᱟᱜ ᱪᱮᱫ ᱠᱚ ᱦᱩᱭᱩᱜ ᱜᱮᱭᱟ ᱯᱚᱨᱚᱵᱽ ᱠᱚᱨᱮ ᱚᱱᱠᱟᱱᱟᱜ ᱡᱟᱦᱟᱸ ᱫᱚ ᱵᱮᱱᱟᱣ ᱜᱮᱭᱟᱯᱮ ᱡᱚᱢ ᱧᱩᱣᱟᱜ ᱠᱚ
ᱯᱚᱨᱚᱵᱽ ᱠᱚᱨᱮ ᱫᱚ ᱟᱵᱚ ᱫᱚ ᱡᱟᱦᱟᱸ ᱞᱮᱠᱟᱵᱚ ᱡᱚᱛᱚᱠᱷᱚᱱ ᱧᱩᱛᱩᱢᱟᱱ ᱛᱤᱥ ᱠᱟᱱ ᱛᱟᱵᱚᱱᱟ ᱡᱚᱢᱟᱜ ᱠᱟᱱ ᱛᱟᱵᱚᱱᱟ ᱚᱱᱟ ᱫᱚ ᱦᱩᱭᱩᱜ ᱠᱟᱱᱟ ᱯᱤᱴᱷᱟᱹ ᱡᱚᱜ ᱚᱱᱟ ᱫᱚ ᱜᱳᱴᱟ ᱦᱚᱲ ᱜᱮᱠᱚ ᱵᱮᱱᱟᱣ ᱟᱠᱚ ᱚᱱᱟ ᱫᱚ ᱪᱟᱦᱮ ᱵᱟᱝᱜᱟᱞ ᱜᱮ ᱦᱩᱭ ᱦᱚᱪᱚᱱ ᱥᱮ ᱡᱷᱟᱲᱠᱷᱚᱱᱰ ᱜᱮ ᱦᱩᱭ ᱦᱚᱪᱚᱱ ᱥᱮ ᱵᱤᱟᱨ ᱜᱮ ᱦᱩᱭ ᱪᱚᱱ ᱥᱮ ᱟᱥᱟᱢ ᱜᱮ ᱦᱩᱭ ᱟᱪᱚᱱ ᱜᱚᱴᱟᱜ ᱜᱮ ᱠᱤᱱᱛᱩ ᱯᱤᱴᱟᱹ ᱫᱚᱠᱚ ᱵᱮᱱᱟᱣ ᱜᱮ ᱠᱚ ᱡᱟᱦᱟᱱᱟᱜ ᱯᱚᱨᱚᱵᱽ ᱠᱚᱨᱮ ᱫᱚ ᱡᱮᱞ ᱯᱤᱴᱷᱟᱹ ᱦᱩᱭᱱᱟ ᱥᱩᱠᱨᱤ ᱡᱮᱞ ᱯᱤᱴᱷᱟᱹ ᱵᱟᱝᱠᱷᱟᱱ ᱥᱤᱢ ᱡᱤᱞ ᱯᱤᱴᱷᱟᱹ ᱦᱮᱸ ᱟᱨ ᱚᱱᱟ ᱠᱚ ᱵᱟᱫ ᱠᱟᱛᱮ ᱫᱚ ᱥᱩᱱᱩᱢ ᱯᱤᱴᱷᱟᱹ ᱯᱤᱴᱷᱟᱹ ᱦᱚᱸᱠᱚ ᱵᱮᱱᱟᱣ ᱜᱮᱭᱟ ᱠᱚ ᱞᱮᱴᱚ ᱦᱚᱸᱠᱚ ᱵᱮᱱᱟᱣ ᱜᱮᱭᱟ ᱠᱚ ᱟᱨ ᱚᱱᱟ ᱠᱚ ᱥᱟᱶ ᱥᱟᱶᱛᱮ ᱱᱮᱛᱟᱨ ᱫᱚ ᱰᱳᱢᱵᱳᱜ ᱦᱚᱸᱠᱚ ᱵᱮᱱᱟᱣᱮᱫ ᱜᱮᱭᱟ ᱠᱤᱱᱛᱩ ᱰᱳᱢᱵᱳᱜ ᱫᱚ ᱡᱟᱱᱤᱡ ᱪᱚᱝ ᱞᱟᱦᱟ ᱠᱷᱚ ᱫᱚ ᱠᱟᱹᱴᱤᱡ ᱠᱚᱢ ᱠᱟᱫᱟ ᱠᱚ ᱢᱟᱱᱮ ᱰᱩᱢᱵᱩᱜ ᱫᱚ ᱚᱱᱠᱟᱱ ᱩᱱᱟᱹᱜ ᱫᱚ ᱞᱟᱦᱟ ᱞᱮᱠᱟ ᱫᱚ ᱵᱟᱠᱚ ᱵᱮᱱᱟᱣᱟ ᱚᱱᱟ ᱨᱮᱱᱟᱜ ᱠᱟᱨᱚᱱ ᱫᱚ ᱱᱚᱣᱟ ᱦᱩᱭ ᱫᱟᱲᱮᱭᱟᱜᱼᱟ ᱪᱮᱫᱟᱜ ᱥᱮ ᱰᱳᱵᱳᱜ ᱫᱚ ᱡᱚᱠᱷᱚᱱ ᱜᱮ ᱢᱚᱱᱮ ᱦᱩᱭᱩᱜ ᱛᱟᱵᱱᱟ ᱟᱵᱚ ᱰᱩᱢᱵᱩᱜ ᱵᱮᱱᱟᱣ ᱠᱟᱛᱮ ᱵᱚᱱ ᱡᱚᱢᱮᱫ ᱜᱮᱭᱟ ᱵᱚᱱ ᱢᱮᱱᱠᱷᱟᱱ ᱰᱩᱵᱚᱜ ᱫᱚ ᱦᱩᱭᱩᱜ ᱵᱟᱝ ᱦᱩᱭᱩᱜ ᱵᱟᱹᱠᱤ ᱯᱤᱴᱷᱟᱹ ᱠᱚᱫᱚ ᱮ ᱡᱟᱦᱱᱟᱜ ᱯᱚᱨᱚᱵᱽ ᱨᱮᱜᱮ ᱠᱚ ᱵᱮᱱᱟᱣ ᱜᱮᱭᱟ ᱠᱚ
ᱦᱮᱸ ᱦᱮᱸ ᱠᱟᱛᱷᱟ ᱜᱮᱢ ᱞᱟᱹᱭ ᱠᱟᱜᱼᱟ᱾ ᱦᱮᱸ ᱪᱮᱫ ᱮᱢ ᱞᱟᱹᱭᱮᱫ ᱛᱟᱦᱮᱸᱫ?
ᱦᱮᱸ ᱟᱨ ᱟᱯᱮ ᱥᱮᱫ ᱫᱚ
ᱦᱮᱸ ᱚᱱᱠᱟ ᱱᱟᱦᱟᱜ ᱟᱢᱜᱮ ᱟᱭᱢᱟ ᱜᱟᱱ ᱱᱚᱣᱟ ᱠᱚ ᱡᱟᱦᱟᱸ ᱠᱚᱢ ᱞᱟᱹᱭ ᱠᱮᱫᱟ ᱱᱚᱝᱠᱟᱜᱮ ᱟᱫᱚ ᱱᱟᱦᱟᱜ ᱟᱹᱰᱤ ᱜᱟᱱ ᱟᱹᱰᱤ ᱞᱮᱠᱟᱱᱟᱜ ᱯᱚᱨᱚᱵᱽ ᱠᱚ ᱢᱮᱱᱟᱜ ᱛᱟᱵᱚᱱᱟ ᱦᱮᱸ ᱥᱮ ᱟᱫᱚ ᱱᱚᱣᱟ ᱡᱟᱦᱟᱸ ᱯᱟᱛᱲᱟ ᱯᱤᱴᱷᱟᱹ ᱡᱤᱞ ᱯᱤᱴᱷᱟᱹ ᱵᱚᱱ ᱞᱟᱹᱭᱟ ᱱᱚᱣᱟ ᱫᱚ ᱡᱷᱚᱛᱚ ᱞᱮᱠᱟᱱᱟᱜ ᱯᱚᱨᱚᱵᱽ ᱨᱮᱜᱮ ᱛᱟᱦᱮᱱ ᱠᱟᱱᱟ ᱦᱮᱸ ᱥᱮ ᱡᱟᱦᱟᱱᱟᱜ ᱯᱚᱨᱚᱵᱽ ᱜᱮ‌ ᱦᱩᱭᱩᱜ ᱟᱢᱟᱜ ᱥᱚᱨᱦᱟᱭ ᱦᱩᱭᱮᱱ ᱛᱟᱢ ᱥᱮ ᱵᱟᱦᱟ ᱦᱩᱭᱩᱜ ᱠᱟᱱ ᱥᱮ ᱟᱵᱚᱣᱟᱜ ᱥᱟᱠᱨᱟᱛ ᱥᱟᱠᱨᱟᱛ ᱢᱟ ᱯᱤᱴᱷᱟᱹ ᱞᱟᱴᱷᱟ ᱜᱮ ᱡᱟᱹᱥᱛᱤ ᱟᱨ ᱥᱟᱶᱛᱮ ᱱᱚᱣᱟ ᱫᱚ ᱦᱩᱭᱩᱜ ᱠᱟᱱ ᱜᱮᱭᱟ ᱟᱨ ᱰᱩᱸᱵᱩᱜ ᱫᱚ ᱟᱸᱜ ᱟᱹᱰᱤ ᱠᱚᱢᱚᱜ ᱠᱟᱱᱟ᱾ ᱚᱱᱮ ᱱᱮᱛᱟᱨ ᱫᱚ ᱧᱮᱞᱚᱜᱚᱜ ᱠᱟᱱᱟ᱾ ᱟᱨ ᱢᱤᱫᱴᱤᱱ ᱦᱩᱭᱩᱜ ᱛᱟᱦᱮᱸᱫ ᱯᱚᱨᱚᱵᱽ ᱨᱮ ᱞᱮᱴᱚ ᱦᱮᱸ ᱥᱮ
ᱦᱮ
ᱟᱨ ᱚᱱᱟ ᱥᱟᱶᱛᱮ ᱚᱱᱠᱟ ᱡᱤᱞ ᱪᱟᱠᱷᱱᱟ ᱠᱚ ᱮᱢᱟᱱ ᱛᱮᱭᱟᱜ ᱠᱚᱠᱚ ᱵᱮᱱᱟᱣᱟ ᱱᱚᱜ ᱚᱭ ᱱᱚᱣᱟ ᱠᱚᱜᱮ ᱛᱚ ᱟᱨᱚ ᱱᱚᱣᱟ ᱫᱚᱧ ᱧᱮᱞ ᱠᱟᱫᱟ ᱦᱮᱸᱥᱮ ᱠᱤᱪᱷᱩ ᱴᱚᱴᱷᱟ ᱞᱮᱠᱟᱛᱮ ᱟᱵᱚ ᱠᱤᱪᱷᱩ ᱴᱚᱴᱷᱟ ᱥᱮᱫ ᱫᱚ ᱥᱟᱠᱨᱟᱛ ᱥᱟᱶ ᱛᱮᱠᱚ ᱥᱚᱨᱦᱟᱭᱚᱜᱼᱟ ᱟᱨ ᱠᱤᱪᱷᱩ ᱴᱚᱴᱷᱟ ᱫᱚ ᱦᱟᱜ ᱥᱚᱨᱦᱟᱭ ᱪᱟᱸᱫᱳ ᱜᱮᱠᱚ ᱥᱚᱨᱦᱟᱭᱚᱜᱼᱟ᱾ ᱛᱟᱦᱚᱞᱮ ᱟᱯᱮ ᱥᱮᱫ ᱫᱚ ᱪᱮᱫ ᱞᱮᱠᱟ ᱱᱟᱜ ᱯᱮ ᱥᱚᱨᱦᱟᱭᱚᱜᱼᱟ?
ᱮ ᱟᱞᱮ ᱥᱮᱫ ᱫᱚ ᱤᱧᱟᱹᱜ ᱡᱟᱦᱟᱸᱨᱮ ᱫᱤᱥᱚᱢ ᱚᱲᱟᱜ ᱠᱟᱱ ᱛᱤᱧᱟᱹ ᱚᱸᱰᱮ ᱫᱚ ᱡᱟᱱᱟᱢ ᱫᱤᱥᱚᱢ ᱠᱟᱱ ᱛᱤᱧᱟᱹ ᱚᱸᱰᱮ ᱫᱚ ᱥᱚᱦᱚᱨᱟᱭ ᱵᱚᱸᱜᱟ ᱜᱮᱠᱚ ᱥᱚᱦᱚᱨᱟᱭᱚᱜᱼᱟ᱾ ᱟᱨ ᱱᱤᱛᱚᱜ ᱡᱟᱦᱟᱸ ᱨᱤᱧ ᱛᱟᱦᱮᱱ ᱠᱟᱱᱟ ᱱᱚᱰᱮ ᱫᱚ ᱥᱟᱠᱨᱟᱛ ᱥᱚᱨᱦᱟᱭ ᱢᱤᱫ ᱥᱟᱶ ᱛᱮᱜᱮ ᱦᱩᱭᱩᱜᱼᱟ, ᱢᱟᱱᱮ ᱥᱚᱦᱨᱟᱭ ᱢᱩᱪᱟᱹᱫ ᱠᱟᱛᱮ ᱤᱱᱟᱹ ᱛᱟᱭᱱᱚᱢ ᱫᱚᱥᱟᱨ ᱦᱤᱞᱳᱜ ᱜᱮ ᱟᱨᱠᱤ ᱥᱟᱠᱨᱟᱛ ᱠᱚ ᱢᱟᱱᱟᱣᱟ ᱚᱱᱠᱟ ᱢᱟᱱᱮ ᱮ ᱤᱭᱟᱹ ᱜᱮ ᱯᱩᱥ ᱵᱚᱸᱜᱟ ᱜᱮ
ᱯᱩᱥ ᱵᱚᱸᱜᱟ ᱠᱚ ᱥᱚᱦᱚᱨᱟᱭᱚᱜᱼᱟ ᱠᱩ ᱟᱨ ᱤᱱᱟᱹ ᱛᱟᱭᱱᱚᱢ ᱟᱫᱚ ᱢᱟᱜᱽ ᱵᱚᱞᱚ ᱞᱮᱱᱠᱷᱟᱱ ᱜᱮ ᱥᱟᱠᱨᱟᱛ ᱨᱮᱠᱚ ᱥᱟᱠᱨᱟᱛ ᱠᱚ ᱢᱟᱱᱟᱣᱟ ᱠᱚ
ᱟᱪᱪᱷᱟ ᱟᱫᱚ ᱱᱚᱝᱠᱟ ᱱᱷᱟᱜ ᱥᱟᱠᱨᱟᱛ ᱢᱟ ᱢᱤᱫᱴᱮᱱ ᱵᱷᱮᱜᱟᱨ ᱯᱚᱨᱚᱵᱽ ᱠᱟᱱᱟ ᱟᱨ ᱥᱚᱨᱦᱟᱭ ᱢᱤᱫᱴᱮᱱ ᱵᱷᱮᱜᱟᱨ ᱯᱚᱨᱚᱵᱽ ᱠᱟᱱᱟ᱿ ᱟᱫᱚ ᱱᱚᱣᱟ ᱠᱤᱱ ᱫᱚ ᱱᱟᱦᱟᱜ ᱢᱤᱫ ᱥᱟᱶᱛᱮ ᱱᱚᱰᱮ ᱥᱚᱨᱦᱟᱭᱚᱜ ᱠᱟᱱᱟ ᱠᱚ ᱛᱟᱦᱚᱞᱮ ᱪᱮᱫ ᱞᱮᱠᱟ ᱱᱚᱣᱟ ᱠᱚᱠᱚ ᱢᱟᱱᱟᱣ ᱥᱮ ᱪᱮᱫ ᱞᱮᱠᱟ ᱦᱳᱭᱳᱜ ᱜᱮᱭᱟ ᱚᱱᱟ ᱥᱚᱨᱦᱟᱭ ᱫᱚ ᱥᱟᱠᱨᱟᱛ ᱨᱮ ᱡᱟᱦᱟᱸ ᱥᱚᱨᱦᱟᱭ ᱦᱩᱭᱩᱜ
ᱵᱟᱝ ᱵᱟᱝ ᱥᱟᱠᱨᱟᱛ ᱫᱚ ᱥᱟᱠᱨᱟᱛ ᱨᱮᱜᱮ ᱠᱚ ᱢᱟᱱᱟᱣ ᱮᱫᱟ ᱠᱷᱟᱹᱞᱤ ᱥᱚᱨᱦᱟᱭ ᱨᱮᱱᱟᱜ ᱚᱠᱛᱚ ᱛᱚ ᱠᱟᱹᱴᱤᱡ ᱞᱟᱦᱟ ᱥᱮᱫ ᱟᱠᱟᱱᱟ ᱢᱟᱱᱮ ᱮᱠᱫᱚᱢ ᱥᱟᱠᱨᱟᱛ ᱡᱟᱯᱟᱜ ᱦᱩᱭ ᱟᱠᱟᱱᱟ ᱟᱨᱠᱤ ᱦᱮᱸ ᱢᱟᱱᱮ ᱥᱟᱠᱨᱟᱛ ᱟᱨ ᱥᱚᱦᱨᱟᱭ ᱢᱤᱫ ᱞᱮᱛᱟᱲ ᱠᱚ ᱢᱟᱱᱟᱣ ᱮᱫᱟ ᱠᱚ ᱚᱱᱠᱟ ᱫᱚ ᱵᱟᱝ ᱡᱮ ᱥᱟᱠᱨᱟᱛ ᱵᱚᱸᱜᱟ ᱥᱚᱨᱦᱟᱭ ᱠᱚ ᱢᱟᱱᱟᱣ ᱮᱫᱟ ᱚᱱᱠᱟ ᱫᱚ ᱵᱟᱝᱜᱮ ᱡᱟᱦᱟᱸ ᱦᱮᱸ ᱱᱤᱛᱚᱜ ᱫᱚ ᱱᱚᱝᱠᱟ ᱡᱟᱦᱟᱸ ᱟ ᱞᱟᱹᱭ ᱜᱟᱱᱚᱜᱼᱟ ᱡᱟᱦᱟᱸ ᱥᱟᱢᱟᱡᱤᱠ ᱵᱷᱟᱵ ᱛᱮᱠᱚ ᱢᱟᱱᱟᱣ ᱫᱟᱠᱚ ᱦᱮᱸ ᱱᱚᱝᱠᱟ ᱫᱤᱱ ᱠᱷᱚᱱ ᱤᱭᱟᱹ ᱠᱟᱛᱮ ᱡᱮ ᱦᱮᱸ ᱱᱚᱣᱟ ᱜᱚᱴᱟ ᱟᱠᱟᱱ ᱫᱤᱱ ᱨᱮ ᱥᱟᱜ-ᱟ ᱥᱚᱨᱦᱟᱭᱚᱜ ᱠᱟᱱᱟ ᱠᱚ ᱚᱱᱠᱟ ᱠᱤᱪᱷᱩ ᱠᱤᱪᱷᱩ ᱴᱚᱴᱷᱟ ᱠᱚᱨᱮ ᱧᱮᱞ ᱵᱟᱲᱟ ᱦᱩᱭ ᱟᱠᱟᱱᱟ ᱡᱮ ᱱᱚᱝᱠᱟ ᱥᱟᱠᱨᱟᱛ ᱵᱚᱸᱜᱟ ᱟᱨᱠᱤ ᱢᱟᱱᱮ ᱢᱟᱜᱽ ᱵᱚᱸᱜᱟ ᱨᱮ ᱡᱟᱦᱟᱸ ᱥᱚᱢᱚᱭ ᱵᱮᱝᱜᱚᱞ ᱥᱮᱫ ᱠᱚ ᱤᱭᱟᱹᱜ ᱠᱟᱱᱟ ᱠᱚ ᱥᱟ ᱥᱟᱠᱨᱟᱛᱚᱜ ᱠᱟᱱᱟ ᱠᱚ ᱩᱱ ᱥᱚᱢᱚᱭ ᱠᱚᱨᱮ ᱦᱚᱸ ᱠᱚ ᱢᱟᱱᱟᱣ ᱜᱮᱭᱟ ᱠᱚ ᱢᱮᱱᱠᱷᱟᱱ ᱡᱟᱦᱟᱸ ᱵᱚᱸᱜᱟ ᱵᱩᱨᱩ ᱨᱮᱱᱟᱜ ᱠᱟᱹᱢᱤ ᱦᱚᱨᱟ ᱠᱚ ᱚᱱᱟ ᱠᱚᱫᱚ ᱠᱤᱱᱛᱩ ᱯᱳᱥ ᱵᱚᱸᱜᱟ ᱨᱮᱜᱮ ᱠᱚ ᱪᱟᱵᱟ ᱠᱟᱜ ᱠᱟᱱᱟ ᱠᱚ
ᱟᱪᱪᱷᱟ ᱴᱷᱤᱠ ᱴᱷᱤᱠ ᱟᱹᱰᱤ ᱱᱟᱯᱟᱭ ᱟᱹᱰᱤ ᱟᱭ ᱥᱟᱨᱦᱟᱣ ᱦᱮᱸᱥᱮ ᱱᱩᱱᱟᱹᱜ ᱢᱤᱫᱴᱮᱱ ᱫᱟᱢᱟᱱ ᱠᱟᱛᱷᱟ ᱞᱟᱹᱭ ᱪᱮᱫᱟᱜ ᱥᱮ ᱱᱟᱜ ᱱᱟᱜ ᱟᱹᱰᱤ ᱜᱟᱡ ᱜᱮ ᱮᱯᱮᱨ ᱦᱮᱸᱰᱮᱡ ᱢᱮᱱᱟᱜᱼᱟ ᱱᱚᱜᱼᱚ ᱭᱮᱢ ᱞᱟᱹᱭ ᱵᱩᱡᱷᱟᱹᱣ ᱟᱫᱤᱧᱟ ᱥᱮᱧ ᱟᱹᱭᱠᱟᱹᱣ ᱫᱟᱲᱮ ᱭᱟᱫᱟ ᱡᱷᱚᱛᱚ ᱱᱟᱜ ᱟᱨᱚ ᱱᱚᱣᱟᱧ ᱟᱸᱡᱚᱢ ᱟᱠᱟᱫᱟ ᱱᱟᱜ ᱮ ᱢᱟᱱᱮ ᱟᱹᱰᱤ ᱞᱮᱠᱟᱱ ᱠᱟᱨᱚᱱ ᱦᱚᱛᱮᱡ ᱛᱮ ᱱᱚᱣᱟ ᱥᱟᱠᱨᱟᱛ ᱨᱮᱠᱚ ᱢᱟᱱᱟᱣᱟ
ᱦᱮᱸ ᱦᱮᱸ ᱟᱨ ᱟᱹᱰᱤ ᱦᱚᱲ ᱦᱳᱭ ᱟᱹᱰᱤ ᱦᱚᱲ ᱟᱹᱰᱤ ᱞᱮᱠᱟᱱ ᱠᱟᱛᱷᱟ ᱠᱚ ᱞᱟᱹᱭᱟᱠᱚ ᱡᱟᱦᱟᱸ ᱞᱮᱠᱟ ᱠᱤᱪᱷᱩ ᱦᱚᱲ ᱫᱚᱠᱚ ᱱᱚᱝᱠᱟ ᱠᱚ ᱢᱮᱱᱟᱜᱼᱟ ᱡᱮ ᱡᱟᱦᱟᱱ ᱚᱠᱛᱚ ᱦᱩᱞ ᱦᱩᱭᱞᱮᱱ ᱛᱟᱦᱮᱸᱫᱼᱟ ᱦᱮᱸ ᱚᱱᱟ ᱦᱩᱞ ᱥᱚᱢᱚᱭ ᱨᱮ ᱟᱨᱠᱤ ᱛᱚᱠᱷᱚᱱ ᱚᱱᱟ ᱦᱩᱞ ᱠᱷᱟᱹᱛᱤᱨ ᱛᱮᱜᱮ ᱥᱚᱨᱦᱟᱭ ᱵᱚᱸᱜᱟ ᱨᱮ ᱵᱟᱝ ᱠᱟᱛᱮ ᱥᱟᱠᱨᱟᱛ ᱵᱚᱸᱜᱟ ᱨᱮᱠᱚ ᱟᱹᱜᱩ ᱞᱮᱫᱟ ᱥᱟᱠᱨᱟᱛ ᱵᱚᱸᱜᱟ ᱨᱮᱫᱚ ᱵᱟᱝ ᱢᱟᱱᱮ ᱯᱩᱥ ᱵᱚᱸᱜᱟ ᱨᱮᱠᱚ ᱟᱹᱜᱩ ᱞᱮᱫᱟ ᱠᱚ ᱩᱱ ᱥᱚᱢᱚᱭ ᱩᱱ ᱥᱚᱢᱚᱭ ᱠᱷᱚᱱᱟᱜ ᱜᱮ ᱮ ᱵᱟᱝᱢᱟ ᱥᱚᱨᱦᱟᱭ ᱫᱚ ᱚᱱᱟ ᱩᱱᱟᱹᱜ ᱛᱟᱭᱚᱢ ᱨᱮᱠᱚ ᱟᱹᱜᱩ ᱟᱠᱟᱫᱟ ᱠᱚ ᱦᱮᱸ ᱥᱚᱨᱦᱟᱭ ᱵᱚᱸᱜᱟ ᱵᱟᱝ ᱠᱟᱛᱮ ᱱᱚᱝᱠᱟ ᱯᱩᱥ ᱵᱚᱸᱜᱟ ᱨᱮ ᱦᱩᱭᱩᱜ ᱠᱟᱱᱟ ᱟᱨ ᱠᱤᱪᱷᱩ ᱦᱚᱲ ᱫᱚᱠᱚ ᱢᱮᱱᱟ ᱡᱮ ᱮᱻ ᱢᱤᱫᱴᱮᱱ ᱯᱤᱲᱦᱤ ᱱᱚᱝᱠᱟ ᱠᱚ ᱛᱟᱦᱮᱸ ᱠᱟᱱᱟ ᱫᱚᱢᱮ ᱠᱚ ᱨᱮᱸᱜᱮᱡ ᱛᱟᱦᱮᱸ ᱠᱟᱱᱟ ᱠᱚ ᱢᱟᱱᱮ ᱚᱱᱟ ᱫᱚ ᱮᱠᱪᱩᱭᱮᱞᱤ ᱮ ᱤᱧᱟᱹᱜ ᱩᱭᱦᱟᱹᱨ ᱛᱮ ᱡᱟᱹᱱᱤᱡ ᱪᱚᱝ ᱩᱱᱠᱩ ᱫᱚ ᱢᱤᱫ ᱠᱟᱛᱷᱟ ᱜᱮᱠᱚ ᱞᱟᱹᱭᱟ ᱠᱷᱟᱹᱞᱤ ᱟ ᱵᱚᱨᱱᱚᱱᱟ ᱠᱟᱹᱴᱤᱡ ᱵᱷᱮᱜᱟᱨ ᱵᱷᱮᱜᱟᱨ ᱠᱚ ᱠᱚᱨᱟᱣᱟ ᱪᱮᱫᱟᱜ ᱥᱮ ᱤᱧᱟᱹᱜ ᱫᱤᱥᱟᱹ ᱛᱮᱫᱚ ᱦᱩᱞ ᱥᱩᱢᱚᱭ ᱜᱮ ᱡᱟᱹᱱᱤᱡ ᱪᱚ ᱡᱚᱛᱚ ᱠᱷᱚᱱ ᱨᱮᱸᱜᱮᱡ ᱫᱚ ᱦᱚᱲ ᱵᱟᱹᱲᱛᱤ ᱠᱚ ᱛᱟᱦᱮᱸ ᱠᱟᱱᱟ ᱠᱚ ᱦᱮᱸᱥᱮᱫ ᱩᱱ ᱥᱚᱢᱚᱭ ᱵᱤᱫᱮᱥᱤ ᱨᱮᱱ ᱦᱚᱲ ᱠᱚᱣᱟᱜ ᱱᱟᱦᱟᱪᱟᱨ ᱠᱚᱪᱞᱚᱱ ᱨᱮ ᱟᱵᱚ ᱟᱭᱢᱟ ᱦᱚᱲ ᱜᱮ ᱱᱚᱝᱠᱟ ᱟᱹᱰᱤ ᱮ ᱨᱮᱸᱜᱮᱡ ᱠᱚ ᱛᱟᱦᱮᱸ ᱠᱟᱱᱟ ᱠᱤᱪᱷᱩ ᱠᱤᱪᱷᱩ ᱴᱚᱴᱷᱟ ᱴᱚᱴᱷᱟ ᱠᱚᱨᱮ ᱡᱟᱦᱟᱸ ᱨᱮ ᱱᱤᱛᱚᱜ ᱯᱳᱥ ᱵᱚᱸᱜᱟ ᱨᱮᱠᱚ ᱥᱚᱨᱚᱦᱨᱟᱭᱚᱜ ᱠᱟᱱᱟ ᱛᱚ ᱚᱱᱟ ᱠᱷᱟᱹᱛᱤᱨ ᱛᱮ ᱩᱱ ᱥᱚᱢᱚᱭ ᱵᱟᱠᱚ ᱠᱩᱲᱟᱹᱣ ᱫᱟᱲᱮᱭᱟᱜ ᱛᱮ ᱵᱟᱠᱚ ᱡᱩᱲᱟᱹᱣ ᱫᱟᱲᱮᱭᱟᱜ ᱛᱮ ᱩᱱ ᱥᱚᱢᱚᱭ ᱠᱷᱚᱱᱟᱜ ᱵᱟᱝᱢᱟ ᱤᱱᱟᱹ ᱥᱚᱨᱚᱦᱟᱭ ᱵᱚᱸᱜᱟ ᱵᱟᱝ ᱠᱟᱛᱮᱜ ᱯᱩᱥ ᱵᱚᱸᱜᱟ ᱨᱮᱠᱚ ᱥᱚᱨᱦᱟᱭ ᱠᱚ ᱮᱦᱚᱵ ᱠᱮᱫᱟ ᱟᱫᱚ ᱚᱱᱟᱜᱮ ᱱᱤᱛᱟᱹ ᱦᱟᱹᱵᱤᱡ ᱪᱟᱞᱟᱣ ᱤᱫᱤᱜ ᱠᱟᱱᱟ
ᱟᱪᱪᱷᱟ ᱟᱹᱰᱤ ᱡᱚᱛᱷᱟᱛ ᱠᱟᱛᱷᱟ ᱜᱮᱢ ᱞᱟᱹᱭ ᱠᱟᱜᱼᱟ ᱤᱧᱦᱚᱸ ᱡᱟᱦᱟᱸ ᱞᱮᱠᱟᱧ ᱟᱸᱡᱚᱢ ᱠᱟᱫᱟ ᱱᱟᱜ ᱱᱚᱝᱠᱟ ᱜᱤᱧ ᱟᱸᱡᱚᱢ ᱠᱟᱫᱟ ᱮᱸ ᱡᱟᱦᱟᱸ ᱞᱮᱠᱟᱢ ᱞᱟᱹᱭ ᱥᱟᱰᱮ ᱟᱱ ᱟᱫᱚ ᱡᱟᱦᱟᱱ ᱡᱤᱱᱤᱥ ᱜᱮ ᱱᱚᱝᱠᱟ ᱞᱟᱦᱟ ᱛᱟᱭᱚᱢ ᱦᱩᱭᱩᱜᱼᱟ ᱱᱚᱣᱟ ᱨᱮᱱᱟᱜ ᱦᱚᱸ ᱟᱹᱰᱤ ᱜᱟᱱ ᱚᱡᱮ ᱠᱚ ᱛᱟᱸᱦᱮᱱᱟ ᱠᱟᱨᱚᱱ ᱠᱚ ᱛᱟᱦᱮᱱᱟ ᱦᱮᱸᱥᱮ ᱟᱫᱚ ᱱᱚᱣᱟ ᱠᱚᱦᱚᱸ ᱟᱵᱚ ᱵᱟᱰᱟᱭ ᱞᱟᱹᱠᱛᱤ ᱠᱟᱱᱟ ᱡᱮᱞᱮᱠᱟ ᱠᱤᱪᱷᱩ ᱡᱟᱭᱜᱟ ᱨᱮᱫᱚ ᱡᱩᱫᱤᱢ ᱧᱮᱞᱟ ᱨᱮᱭᱟᱲ ᱦᱚᱛᱮᱡ ᱛᱮ ᱚᱱᱰᱮ ᱫᱚ ᱥᱟᱨᱟ ᱵᱚᱪᱷᱚᱨ ᱚᱨ ᱜᱮ ᱥᱩᱭᱮᱴᱟᱨ ᱠᱚ ᱦᱚᱨᱚᱜᱟ ᱱᱚᱰᱮ ᱫᱚ ᱟᱵᱚ ᱥᱮᱫ ᱫᱚ ᱜᱚᱨᱚᱢ ᱛᱮ ᱵᱟᱝ ᱠᱚ ᱦᱚᱨᱚᱜᱟ ᱱᱚᱜ ᱱᱚᱝᱠᱟᱱᱟᱜ ᱡᱟᱭᱜᱟ ᱪᱮᱛᱟᱱ ᱨᱮ ᱚᱱᱟ ᱫᱚ ᱮᱫ ᱱᱤᱨᱵᱷᱚᱨᱟᱭ ᱟᱫᱚ ᱱᱚᱣᱟ ᱫᱚ ᱦᱚᱸ ᱵᱟᱢ ᱞᱟᱹᱭ ᱫᱟᱲᱮᱭᱟᱜᱼᱟ ᱡᱮ ᱪᱮᱫᱟᱜ ᱱᱤᱛᱚᱜ ᱦᱳᱭᱳᱜ ᱱᱚᱣᱟ ᱫᱚ ᱴᱷᱤᱠ ᱜᱮᱭᱟ ᱢᱮᱱᱠᱷᱟᱱ ᱮᱫ ᱡᱚᱠᱷᱚᱱ ᱚᱱᱟ ᱚᱥᱩᱵᱤᱫᱟ ᱠᱚ ᱪᱟᱵᱟᱭᱮᱱᱟ ᱤᱧᱟᱹᱜ ᱢᱚᱱᱮ ᱛᱤᱧ ᱞᱟᱹᱭᱮᱫᱟ ᱱᱟᱦ ᱱᱚᱣᱟ ᱫᱚ ᱵᱟᱹᱲᱤᱡ ᱟᱞᱚᱢ ᱢᱚᱱᱮᱭᱟ ᱡᱚᱠᱷᱚᱱ ᱦᱟᱸᱜ ᱱᱚᱣᱟ ᱚᱥᱩᱵᱤᱫᱷᱟ ᱦᱩᱭᱩᱜ ᱠᱟᱱᱟ ᱩᱱ ᱫᱚ ᱱᱚᱣᱟ ᱫᱚ ᱴᱷᱤᱠ ᱜᱮᱭᱟ ᱢᱮᱱᱠᱷᱟᱱ ᱡᱚᱠᱷᱚᱱ ᱟᱫᱚ ᱚᱱᱟ ᱨᱮᱱᱟᱜ ᱚᱥᱩᱵᱤᱫᱷᱟ ᱪᱟᱵᱟ ᱟᱠᱟᱱᱟ ᱛᱚ ᱱᱚᱝᱠᱟ ᱦᱚᱸᱛᱚ ᱠᱚᱨᱟᱣ ᱜᱟᱱᱚᱜᱼᱟ ᱦᱟᱯᱲᱟᱢ ᱠᱚ ᱱᱚᱣᱟ ᱠᱷᱟᱹᱛᱤᱨ ᱠᱚ ᱤᱭᱟᱹ ᱞᱮᱫᱟ ᱥᱮᱨᱢᱟ ᱨᱮᱭᱟᱜ ᱠᱟᱹᱢᱤ ᱫᱚ ᱥᱮᱨᱢᱟ ᱨᱮᱜᱮ ᱠᱚᱨᱟᱣᱱᱟᱫᱚ ᱡᱚᱠᱷᱚᱱ ᱜᱮ ᱚᱠᱛᱚ ᱦᱩᱭᱱᱟ ᱩᱱ ᱜᱮᱠᱚ ᱠᱚᱨᱟᱣ ᱠᱮᱫᱟ ᱟᱠᱚᱣᱟᱜ ᱚᱠᱛᱚ ᱞᱮᱠᱟᱛᱮ ᱦᱮᱸᱥᱮ᱾ ᱛᱚ ᱱᱤᱛᱳᱜ ᱚᱱᱠᱟ ᱫᱚ ᱵᱟᱭ ᱜᱟᱱᱚᱜᱼᱟ ᱪᱮ᱾ ᱦᱚᱸ ᱞᱟᱹᱭ ᱢᱮ᱾
ᱦᱮᱸ ᱦᱮᱸ ᱚᱱᱮ ᱟᱵᱚ ᱫᱚ ᱦᱟᱯᱲᱟᱢ ᱠᱚᱣᱟᱜ ᱠᱟᱛᱷᱟ ᱞᱮᱠᱟ ᱞᱮᱠᱟᱛᱮ ᱜᱮ ᱞᱟᱦᱟᱥᱮᱫ ᱵᱚᱱ ᱠᱟᱹᱢᱤ ᱤᱫᱤ ᱮᱫᱟᱵᱚᱱ ᱥᱮ ᱱᱤᱛᱚᱜ ᱦᱚᱸᱵᱚᱱ ᱢᱟᱱᱟᱣ ᱵᱟᱛᱟᱣ ᱤᱫᱤ ᱮᱫᱟᱵᱚᱱ᱾ ᱟᱫᱚ ᱟ ᱱᱚᱰᱮ ᱦᱚᱸ ᱦᱚᱲ ᱠᱚ ᱱᱚᱣᱟ ᱠᱚ ᱪᱤᱱᱛᱟᱹ ᱵᱷᱟᱵᱽᱱᱟᱭᱮᱫᱟ ᱯᱟᱞᱮᱱᱚᱜ ᱡᱮ ᱦᱟᱯᱲᱟᱢ ᱠᱚᱢᱟ ᱱᱚᱝᱠᱟ ᱜᱮᱠᱚ ᱞᱟᱹᱭ ᱦᱚᱴᱚ ᱟᱠᱟᱫ ᱵᱚᱱᱟ ᱥᱮ ᱟᱵᱚ